ᱟᱸᱡᱚᱢᱚᱜ ᱠᱟᱱᱟ ᱜᱚᱝ ᱦᱮᱸ ᱢᱟ ᱟᱸᱡᱚᱢᱚᱜ ᱠᱟᱱᱟ᱾
ᱟ ᱵᱟᱦᱮᱨ ᱠᱷᱚᱱ ᱡᱟᱦᱟᱸᱟᱱᱟᱜ ᱥᱟᱰᱮ ᱠᱚ᱾
ᱵᱟᱝ ᱵᱟᱝ, ᱥᱟᱰᱮ ᱫᱚ ᱵᱟᱝ ᱟᱸᱡᱚᱢ ᱦᱤᱡᱩᱜ ᱠᱟᱱᱟ᱾
ᱟᱯᱮ ᱱᱤᱛᱚᱜ ᱫᱚ ᱫᱟᱜ ᱡᱟᱹᱯᱩᱫ ᱫᱟᱭ᱾ ᱛᱟᱦᱚᱞᱮ ᱜᱟᱹᱭ ᱠᱚ ᱰᱝᱨᱤ ᱠᱚ ᱚᱠᱟ ᱠᱚᱨᱮ ᱟᱹᱛᱤᱧ ᱠᱚᱯᱮ ᱤᱫᱤᱭᱮᱫ ᱠᱚᱣᱟ, ᱱᱤᱛᱚᱜᱟᱜ ᱚᱠᱛᱚ ᱨᱮ?
ᱟᱞᱮᱥᱮᱫ ᱢᱟ ᱚᱱᱠᱟᱱᱟᱜᱼᱼ
ᱡᱟᱭᱜᱟ ᱠᱚᱫᱚ ᱵᱟᱹᱱᱩᱜᱼᱟ, ᱟᱨ ᱟᱞᱮᱨᱮᱱ ᱫᱚ ᱪᱤᱞᱤ ᱦᱚᱸ ᱵᱟᱹᱱᱩᱜ ᱠᱚᱣᱟ, ᱥᱩᱠᱨᱤ ᱢᱮᱱᱟᱭ ᱛᱟᱞᱮᱭᱟ᱾
ᱟᱪᱪᱷᱟ᱾ ᱱᱟᱯᱟᱭ ᱠᱟᱛᱷᱟ ᱟᱹᱰᱤ ᱵᱮᱥ, ᱛᱟᱦᱞᱮ ᱩᱱᱤ ᱥᱩᱠᱨᱤᱜᱮ ᱪᱮᱫᱠᱟᱼᱼ ᱢᱮᱱᱟᱭ ᱛᱯᱤᱭᱟ? ᱚᱱᱠᱟ ᱟᱹᱛᱤᱧ ᱠᱚᱯᱮ ᱤᱫᱤᱭᱮᱭᱟ, ᱥᱮ ᱪᱮᱫ ᱠᱚ ᱡᱚᱢᱟᱜ ᱠᱚᱯᱮ ᱮᱢᱟᱭ ᱜᱮᱭᱟ?
ᱟᱞᱮᱭᱤᱡ ᱥᱩᱠᱨᱤ ᱫᱚ ᱪᱮᱫ ᱦᱚᱸ ᱵᱟᱭ ᱡᱚᱢᱟ᱾
ᱟᱪᱪᱷᱟ, ᱱᱟᱯᱟᱭ ᱠᱟᱛᱷᱟ ᱜᱮ ᱠᱟᱱᱟ᱾ ᱟᱨ ᱥᱩᱠᱨᱤ ᱵᱟᱫ ᱠᱟᱛᱮᱮᱫ ᱪᱤᱞᱤ ᱠᱚ ᱢᱮᱱᱟᱜ ᱠᱚᱛᱟ ᱯᱮᱭᱟ ᱟᱹᱥᱩᱞ ᱠᱚ?
ᱥᱩᱠᱨᱤ ᱵᱟᱫ ᱠᱟᱛᱮᱫ ᱟᱞᱮ ᱨᱮᱱ ᱫᱚ ᱟᱹᱥᱩᱞᱼ ᱡᱤᱭᱟᱹᱞᱤ ᱢᱟ ᱵᱟᱹᱱᱩᱜ ᱠᱚᱛᱟᱞᱮ᱾ ᱥᱤᱢ ᱠᱚ ᱛᱟᱦᱮᱸ ᱠᱟᱱᱟ, ᱟᱨᱚ ᱥᱤᱢ ᱦᱚᱸ ᱚᱱᱮ ᱨᱟᱵᱟᱝ ᱫᱤᱱ ᱥᱚᱢᱚᱭᱼᱼ ᱩᱱᱠᱩ ᱢᱤᱫᱴᱮᱡ ᱨᱳᱜᱽ ᱵᱟᱝ ᱧᱟᱢ ᱠᱚᱣᱟ ᱟᱫᱚ ᱡᱷᱚᱛᱚ ᱥᱤᱢ ᱠᱚ ᱜᱚᱡ ᱪᱟᱵᱟᱜ ᱠᱟᱱ ᱛᱟᱞᱮᱭᱟ᱾
ᱟᱪᱪᱷᱟ ᱱᱟᱯᱟᱭ ᱠᱟᱛᱷᱟ᱾ ᱟᱞᱮ ᱫᱚ ᱱᱟᱦᱟᱜ ᱱᱤᱛᱚᱜ ᱫᱚ ᱫᱟᱜ ᱡᱟᱹᱯᱩᱫᱟᱭᱛᱚ, ᱛᱟᱨᱯᱚᱨᱮ ᱱᱩᱠᱩ ᱜᱟᱹᱭ ᱠᱚ ᱰᱟᱹᱝᱨᱤᱼᱼ ᱚ ᱢᱮᱨᱚᱢ ᱢᱮᱱᱟᱜ ᱠᱚᱛᱟᱞᱮᱭᱟ ᱥᱩᱠᱨᱤ ᱢᱮᱱᱟᱜ ᱠᱚᱛᱟᱞᱮᱭᱟ᱾ ᱵᱷᱤᱰᱤ ᱢᱮᱱᱟᱜ ᱠᱚᱛᱟᱞᱮᱭᱟ ᱜᱮᱰᱮ ᱢᱮᱱᱟᱜ ᱠᱚᱛᱟᱞᱮᱭᱟ᱾ ᱥᱤᱢ ᱢᱮᱱᱟᱜ ᱠᱚ ᱛᱟᱞᱮᱭᱟ᱾ ᱱᱩᱠᱩ ᱱᱟᱟᱜ ᱥᱤᱢ ᱫᱚ ᱡᱟᱦᱟᱸᱞᱮᱠᱟ ᱜᱮ ᱜᱮᱰᱮ ᱦᱚᱸ ᱴᱷᱤᱠ ᱜᱮᱮᱭᱟ ᱜᱮᱰᱮ ᱫᱚ ᱫᱟᱜ ᱨᱮᱜᱮ ᱠᱚ ᱛᱟᱦᱮᱱᱟ᱾ ᱟᱨ ᱱᱩᱠᱩ ᱦᱟᱜ ᱢᱮᱨᱚᱢ᱾ ᱢᱮᱨᱚᱢ ᱤᱫᱤ ᱠᱟᱛᱮᱜ ᱜᱮ ᱵᱮᱥᱤ ᱟᱞᱮᱭᱟᱜ ᱫᱚ ᱡᱷᱟᱢᱮᱞᱟ ᱢᱮᱱᱟᱜ ᱛᱟᱞᱮᱭᱟ, ᱡᱮᱞᱮᱠᱟᱼᱼ ᱠᱚᱵᱤᱨ ᱠᱷᱚ᱾ ᱟᱲᱟᱜ ᱯᱟᱞᱟ ᱥᱟᱦᱟᱱ ᱠᱚᱢᱟᱜ ᱟᱹᱜᱩᱣᱟᱠᱚ ᱦᱩᱭᱩᱜᱼᱟ, ᱰᱟᱹᱝᱨᱤ ᱦᱚᱸ ᱚᱱᱠᱟ ᱟᱹᱛᱤᱧ ᱤᱫᱤ ᱦᱩᱭᱩᱜᱼᱟ᱾ ᱢᱮᱱᱠᱷᱟᱱ ᱥᱟᱨᱟ ᱜᱷᱟᱹᱲᱤᱡ ᱡᱩᱫᱤ ᱫᱟᱜᱟ ᱪᱤᱠᱠᱟᱛᱮᱢ ᱟᱹᱛᱤᱧᱮᱭᱟ᱾ ᱦᱮᱸᱥᱮ᱾ ᱟᱹᱰᱤ ᱜᱮ ᱠᱟᱹᱴᱤᱡ ᱚᱥᱩᱵᱤᱫᱷᱟ ᱜᱮᱭᱟᱞᱮ ᱟᱨ ᱫᱟᱜ ᱠᱚ ᱛᱚᱸᱵᱟᱜ ᱜᱮᱭᱟ ᱱᱩᱠᱩ ᱡᱚᱢᱟᱜ ᱠᱚ ᱴᱷᱤᱠ ᱥᱟᱹᱦᱤᱡ ᱵᱟᱠᱚ ᱧᱟᱢᱟ ᱾ ᱚᱱᱟ ᱠᱚᱨᱮ ᱵᱤᱨ ᱥᱮᱫ ᱤᱫᱤ ᱠᱚᱣᱟᱞᱮ ᱟᱪᱪᱷᱟ ᱱᱚᱝᱠᱟ᱾
ᱟᱪᱪᱷᱟ ᱢᱮᱱᱮᱫ ᱛᱟᱦᱮᱱᱤᱧ ᱡᱮ ᱩᱱᱠᱩ ᱡᱟᱦᱟᱸ ᱵᱷᱤᱫᱤ ᱵᱷᱤᱰᱤ ᱢᱟ ᱧᱮᱞ ᱫᱤᱧ ᱟᱹᱰᱤ ᱟᱭᱢᱟ ᱴᱚ ᱴᱚᱴᱷᱟ ᱨᱮ ᱵᱷᱤᱰᱤ ᱢᱟ ᱵᱟᱠᱚ ᱫᱤᱥᱟᱹᱜ ᱠᱟᱱ ᱟᱫᱚ ᱪᱤᱠᱟᱹ ᱞᱮᱠᱟᱛᱮ ᱢᱟᱱᱮ ᱵᱷᱤᱰᱤ ᱯᱮ ᱧᱟᱢ ᱠᱮᱫ ᱠᱚᱣᱟ ᱟᱯᱮ ᱫᱚ?
ᱵᱷᱤᱰᱤ ᱫᱚ ᱱᱟᱦᱟᱸᱜ ᱧᱟᱢ ᱠᱟᱛᱷᱟ ᱫᱚ ᱱᱚᱝᱠᱟ ᱠᱟᱱᱟ ᱟᱹᱰᱤ ᱥᱮᱨᱢᱟ ᱠᱷᱚᱱᱜᱮ ᱵᱷᱤᱰᱤ ᱫᱚ ᱢᱮᱱᱟᱜ ᱠᱚᱛᱟᱞᱮᱭᱟ ᱟᱨ ᱩᱱᱠᱩ ᱵᱷᱤᱰᱤ ᱜᱮ ᱮᱸ ᱡᱟᱱᱟᱢ ᱤᱫᱤᱜ ᱠᱟᱱᱟ ᱠᱚ ᱟᱠᱚᱨᱮᱱ ᱯᱚᱨ ᱠᱮ ᱯᱚᱨ ᱱᱚᱝᱠᱟ ᱾ ᱦᱮᱸᱥᱮ ᱟᱨ ᱟᱞᱮ ᱥᱮᱫ ᱫᱚ ᱱᱮᱛᱟᱨ ᱡᱟᱹᱯᱩᱫ ᱡᱟᱹᱥᱛᱤ ᱠᱟᱭᱛᱮ ᱱᱚᱝᱠᱟ ᱦᱩᱲᱩ ᱨᱚᱦᱚᱭ ᱠᱚ ᱵᱷᱤᱰᱤ ᱠᱚ ᱜᱚᱡᱮᱭᱟ ᱛᱟᱨ ᱯᱚᱨᱮ ᱢᱮᱱ ᱟᱠᱚ ᱢᱤᱫ ᱦᱚᱲᱚᱲ ᱠᱟᱹᱢᱤ ᱨᱮ ᱱᱩᱱᱟᱹᱜ ᱠᱟᱛᱮᱜ ᱡᱤᱞ ᱞᱮ ᱮᱢᱟ ᱯᱮᱭᱟ ᱱᱚᱝᱠᱟ ᱠᱟᱛᱮᱜ ᱠᱚ ᱠᱟᱹᱢᱤ ᱦᱚᱪᱚ ᱠᱚᱜᱮᱭᱟ ᱾ ᱵᱮᱥᱮᱥ ᱵᱮᱥᱤᱨ ᱵᱷᱟᱜᱮ ᱾ ᱟᱯᱮ ᱥᱮᱫ ᱱᱚᱝᱠᱟ ᱦᱩᱭᱩᱜ ᱜᱮᱭᱟ?
ᱵᱟᱝ ᱵᱟᱝ ᱟᱞᱮ ᱥᱮᱫ ᱫᱚ ᱱᱚᱣᱟ ᱟᱞᱮ ᱥᱮᱫ ᱫᱚ ᱠᱟᱹᱣᱰᱤ ᱛᱟᱞᱟ ᱛᱮᱜᱮ ᱦᱩᱭᱩᱜᱼᱟ ᱟᱞᱮ ᱥᱮᱫ ᱫᱚ ᱱᱚᱝᱠᱟ ᱫᱚ ᱵᱟᱝ ᱡᱮ ᱡᱤᱞ ᱞᱮ ᱮᱢᱟ ᱯᱮᱭᱟ ᱟᱨ ᱦᱩᱲᱩ ᱨᱚᱦᱚᱭ ᱠᱟᱜ ᱯᱮ ᱚᱱᱠᱟ ᱫᱚ ᱵᱟᱝ᱾
ᱟᱞᱮ ᱥᱮᱫ ᱫᱚ ᱟᱹᱰᱤ ᱟᱭᱢᱟ ᱜᱮ ᱦᱳᱭᱳᱜ ᱜᱮᱭᱟ ᱱᱚᱝᱠᱟ ᱾ ᱟᱹᱰᱤ ᱨᱟᱹᱥᱠᱟᱹ ᱜᱮ ᱱᱚᱣᱟ ᱫᱚ ᱢᱤᱫᱴᱮᱱ ᱡᱤᱞ ᱟᱛᱮᱜ ᱡᱟᱦᱟᱸ ᱫᱚ ᱥᱮ ᱫᱤᱱᱟᱹᱢ ᱚᱠᱛᱚᱮ ᱵᱷᱤᱰᱤ ᱡᱤᱞ ᱥᱮ ᱵᱷᱮᱰᱟ ᱡᱤᱞ ᱫᱚ ᱵᱟᱝ ᱧᱟᱢᱚᱜᱼᱟ᱾ ᱦᱮᱸᱥᱮ ᱟᱨ ᱡᱟᱹᱯᱩᱫ ᱫᱤᱱ ᱨᱮ ᱚᱱᱟ ᱠᱚ ᱟᱹᱰᱤ ᱪᱮᱦᱨᱟ ᱥᱤᱵᱤᱞᱟ ᱤᱛᱤᱞᱚᱜᱼᱟ ᱠᱚ ᱛᱚᱠᱷᱚᱱ ᱫᱚ ᱦᱮᱸᱥᱮ᱾ ᱚᱱᱟ ᱡᱤᱞ ᱠᱚ ᱡᱚᱢ ᱵᱟᱲᱟ ᱠᱟᱫᱟᱢ ᱢᱤᱰᱤ ᱡᱤᱞ ᱠᱚ ᱵᱷᱮᱰᱟ ᱡᱤᱞ ᱠᱚ?
ᱵᱟᱝ ᱵᱟᱝ ᱤᱧ ᱫᱚ ᱵᱷᱤᱰᱤ ᱡᱤᱞ ᱠᱚᱫᱚ ᱵᱟᱹᱧ ᱡᱚᱢ ᱵᱟᱲᱟ ᱠᱟᱫᱟ, ᱟᱫᱚ ᱢᱟᱱᱮ ᱢᱮᱨᱚᱢ ᱡᱤᱞ ᱠᱚᱫᱚᱧ ᱧᱮᱞ ᱵᱟᱲᱟᱫᱟ ᱢᱮᱱᱠᱷᱟᱱ ᱟᱫᱚ ᱢᱮᱨᱚᱢ ᱫᱚ ᱥᱚᱣᱟ ᱪᱮᱫ ᱠᱟ ᱪᱚᱝ ᱟᱫᱚ ᱵᱟᱹᱧ ᱡᱚᱢ ᱵᱟᱲᱟ ᱟᱠᱟᱫᱟ ᱾
ᱟᱪᱪᱷᱟ ᱾ ᱜᱟᱹᱭ ᱰᱟᱝᱨᱤ ᱠᱚᱦᱚᱸ ᱵᱟᱹᱱᱩᱜ ᱠᱚᱛᱟ ᱯᱮᱭᱟ ᱞᱟᱦᱟ ᱛᱮᱠᱚ ᱛᱟᱦᱮᱸ ᱠᱟᱱ ᱛᱟᱯᱮᱭᱟ ᱥᱮ ᱵᱟᱝ?
ᱦᱮᱸ ᱟᱞᱮ ᱨᱮᱱ ᱫᱚᱠᱚ ᱛᱟᱦᱮᱸ ᱠᱟᱱᱟ ᱟᱞᱮ ᱫᱚ ᱠᱟᱰᱟ ᱞᱮ ᱫᱚᱦᱚ ᱠᱚ ᱛᱟᱦᱮᱸᱫ ᱾
ᱟᱪᱪᱷᱟ, ᱱᱮᱛᱟᱨ ᱫᱚ?
ᱟᱫᱚ ᱠᱟᱰᱟ ᱫᱚ ᱠᱟᱰᱟ ᱫᱚ ᱟᱫᱟ ᱵᱟᱹᱱᱩᱜ ᱠᱚᱣᱟ, ᱟᱫᱚ ᱰᱟᱝᱨᱤ ᱠᱤᱱ ᱛᱟᱦᱮᱸ ᱠᱟᱱ ᱛᱟᱞᱮᱭᱟ ᱵᱟᱨᱭᱟ ᱩᱱᱠᱤᱱ ᱦᱚᱸ ᱟᱠᱷᱨᱤᱧ ᱠᱮᱫ ᱠᱤᱱᱟᱞᱮ ᱾ ᱟᱫᱚ ᱱᱤᱛᱳᱜ ᱫᱚ ᱥᱩᱠᱨᱤ ᱜᱮ ᱢᱮᱱᱟᱭ ᱛᱟᱞᱮᱭᱟ᱾
ᱟᱪᱪᱷᱟ ᱜᱟᱹᱭ ᱰᱟᱝᱨᱟ ᱠᱚᱦᱚᱸ ᱵᱷᱟᱞᱮ ᱜᱮᱭᱟ ᱾ ᱜᱟᱹᱭ ᱵᱟᱯᱮ ᱫᱚᱦᱚ ᱠᱟᱜ ᱠᱚᱣᱟ ᱠᱚ ᱛᱚᱣᱟ ᱠᱚ ᱮᱢ ᱠᱮᱭᱟ᱾
ᱵᱟᱝ ᱵᱟᱝ ᱵᱟᱱᱩᱜ ᱠᱚᱣᱟ᱾
ᱛᱟᱦᱚᱞᱮ ᱱᱚᱝᱠᱟ ᱤᱭᱟᱹ ᱡᱟᱦᱟᱸᱭ ᱰᱟᱝᱨᱟ ᱠᱚ ᱢᱮᱱᱟᱜ ᱠᱚᱣᱟ᱾ ᱱᱩᱠᱩ ᱦᱚᱸ ᱵᱟᱯᱮ ᱫᱚᱦᱚ ᱠᱟᱜ ᱠᱚᱣᱟ ᱪᱮᱫ ᱛᱮᱯᱮ ᱥᱤᱭᱟ ᱛᱟᱦᱚᱞᱮ ᱠᱷᱮᱛ ᱠᱚᱫᱚ?
ᱟᱫᱚ ᱠᱷᱮᱛ ᱠᱚᱫᱚ ᱥᱤ ᱦᱩᱭᱩᱜ ᱠᱟᱱᱟ ᱱᱮᱛᱟᱨ ᱢᱟ ᱢᱮᱥᱤᱱ ᱛᱮ ᱥᱮ ᱚᱱᱟ ᱴᱟᱠ ᱴᱟᱨ ᱡᱟᱦᱟ ᱢᱮᱱᱟᱜ ᱚᱱᱟ ᱛᱮᱜᱮ ᱠᱷᱮᱛ ᱠᱚ ᱞᱚᱥᱚᱫ ᱦᱩᱭᱩᱜᱼᱟ ᱡᱚᱛᱚ ᱠᱤᱪᱷᱩ ᱟᱨᱠᱤ ᱟᱲᱜᱚᱢ ᱠᱚ ᱚᱱᱟ ᱛᱮᱜᱮ᱾
ᱟᱹᱰᱤ ᱱᱟᱯᱟᱭ ᱩᱸ ᱟᱯ ᱯᱮ ᱥᱮᱫ ᱮᱠᱞᱟ ᱫᱚ ᱵᱟᱝ ᱟᱞᱮ ᱥᱮᱫ ᱦᱚᱸ ᱚᱱᱠᱟ ᱜᱮ ᱦᱩᱭᱩᱜ ᱠᱟᱱᱟ᱾ ᱡᱷᱚᱛᱚ ᱠᱤᱪᱷᱩ ᱜᱮ ᱢᱟᱹᱱᱢᱤ ᱫᱚ ᱵᱟᱝ ᱠᱚ ᱞᱟᱜᱟᱜ ᱠᱟᱱᱟ᱾ ᱦᱮᱸᱥᱮ ᱛᱟᱨᱯᱚᱨᱮ ᱱᱚᱣᱟᱛᱮ ᱚᱠᱛᱚ ᱦᱚᱸ ᱵᱟᱧᱪᱟᱜ ᱠᱟᱱᱟ᱾ ᱢᱟᱹᱱᱢᱤ ᱵᱟᱠᱚ ᱞᱟᱱᱜᱟᱜ ᱠᱟᱱᱟ᱾ ᱡᱟᱦᱟᱸ ᱠᱟᱹᱢᱤ ᱢᱚᱬᱮ ᱫᱤᱱ ᱞᱟᱜᱟᱣ ᱠᱚᱜ-ᱟ ᱚᱱᱟ ᱢᱤᱫ ᱫᱤᱱᱨᱮ ᱦᱳᱭᱳᱜ ᱠᱟᱱᱟ᱾ ᱥᱮ ᱵᱟᱨ ᱯᱮ ᱜᱷᱚᱱᱴᱟ ᱨᱮᱜᱮ ᱦᱳᱭᱳᱜ ᱠᱟᱱᱟ᱾ ᱪᱮᱫ ᱮᱢ ᱞᱟᱹᱭᱮᱫ ᱛᱟᱦᱮᱸᱫ ᱞᱟᱹᱭ ᱢᱮ?
ᱦᱮᱸ ᱢᱮᱱᱮᱫ ᱛᱟᱦᱮᱸᱫ ᱤᱧ ᱚᱱᱮ ᱡᱮ ᱵᱷᱤᱰᱤᱢ ᱞᱟᱹᱭ ᱠᱮᱫᱚ ᱟᱫᱚ ᱤᱧᱤᱧ ᱟᱸᱡᱚᱢ ᱵᱟᱲᱟ ᱠᱟᱜ ᱚᱵᱷᱟ ᱞᱟᱹᱭᱟᱠᱚ ᱵᱟᱝᱢᱟ ᱵᱷᱤᱛᱤ ᱛᱩᱭᱟ. ᱧᱩ ᱞᱮᱠᱷᱟᱱ ᱡᱟᱦᱟᱸ ᱢᱚᱪᱟ ᱠᱚ ᱦᱚᱲᱟᱜ ᱜᱷᱟᱜ ᱛᱟᱠᱚᱣᱟ ᱚᱱᱟ ᱠᱚ ᱵᱮᱥᱚᱜ-ᱟ᱾ ᱟᱫᱚ ᱛᱤᱱᱟᱹᱜ ᱥᱟᱹᱨᱤ ᱥᱮ ᱱᱟᱥᱮ ᱤᱭᱟ ᱟᱫᱚ ᱚᱱᱟ ᱫᱚ ᱵᱟᱝ ᱧᱮᱞ ᱦᱩᱭ ᱠᱟᱱᱟ ᱛᱚ᱾ ᱟᱫᱚ ᱟᱸᱡᱚᱢ ᱟᱠᱟᱫᱤᱧ ᱟᱫᱚ ᱟᱯᱮ ᱨᱮᱱ ᱢᱮᱱᱟᱜ ᱠᱚ ᱠᱷᱟᱡ ᱟᱢᱠᱤ ᱢᱟᱱᱮ ᱱᱚᱝᱠᱟᱱᱟᱜ ᱡᱟᱦᱟᱸᱱᱟᱜ ᱮᱢ ᱟᱸᱡᱚᱢ ᱵᱟᱲᱟ ᱟᱠᱟᱫᱟ᱾ ᱡᱮ ᱵᱷᱤᱴᱤ ᱛᱚᱣᱟ ᱧᱩ ᱞᱮᱠᱷᱟᱡ ᱢᱚᱪᱟ ᱜᱷᱟᱣ ᱠᱚ ᱪᱟᱵᱟᱜᱼᱟ᱾
ᱟᱹᱰᱤ ᱡᱚᱛᱷᱟᱛ ᱟᱹᱰᱤ ᱱᱟᱯᱟᱭ ᱠᱩᱠᱞᱤᱢ ᱫᱚᱦᱚ ᱠᱟᱫᱟ ᱱᱷᱟᱸᱜ᱾ ᱱᱚᱣᱟ ᱨᱤᱫᱤ ᱠᱟᱛᱮᱜ ᱫᱚ ᱤᱧ ᱫᱚ ᱱᱷᱟᱜ ᱩᱱᱟ. ᱜ ᱵᱟᱰᱟᱭ ᱵᱟᱹᱱᱩᱜ ᱛᱤᱧᱟᱹ᱾ ᱟᱨᱞᱮ ᱵᱷᱤᱰᱤ ᱢᱮᱱᱟᱜ ᱠᱚ ᱛᱟᱞᱮᱭᱟ ᱱᱚᱶᱟ ᱠᱚ ᱤᱫᱤ ᱠᱟᱛᱮᱜ ᱫᱚ ᱟᱞᱱᱮᱜ ᱜᱚᱲᱚᱢ ᱵᱩᱲᱦᱤ ᱛᱟ ᱦᱮᱜ ᱠᱟᱱᱟᱭ ᱱᱩᱭ ᱦᱚᱸ ᱱᱤᱛᱚ ᱵᱟᱹᱱᱩᱜ ᱜᱮᱭᱟ᱾ ᱛᱟᱨᱯᱚᱨᱮ ᱱᱚᱣᱟ ᱠᱚᱫᱚ ᱤᱧ ᱫᱚ ᱵᱟᱝ ᱤᱧ ᱟᱸᱡᱚᱢ ᱟᱠᱟᱫ ᱛᱟᱦᱮᱸ᱾ ᱛᱮᱤᱧ ᱜᱮ ᱟᱢᱟᱜ ᱟᱢ ᱴᱷᱮᱱ ᱠᱷᱚᱱᱤᱧ ᱟᱸᱡᱚᱢ ᱠᱮᱫᱟ᱾ ᱦᱮᱸᱥᱮ ᱱᱚᱣᱟ ᱠᱚ ᱤᱫᱤ ᱠᱟᱛᱮ ᱫᱚ ᱪᱮᱫ ᱦᱚ ᱫᱤᱥ ᱦᱩᱫᱤᱥ ᱵᱟ. ᱞᱟᱹᱭ ᱫᱟᱲᱮᱭᱟᱜ-ᱟ ᱱᱷᱟᱜ ᱱᱤᱛᱚᱜ ᱫᱚ ᱵᱟᱰᱟᱭ ᱵᱟᱱᱩ ᱪᱮ᱾
ᱤᱧ ᱫᱩᱧ ᱟᱸᱡᱚᱢ ᱵᱟᱲᱟ ᱟᱠᱟᱫᱟ᱾ ᱟᱨᱠᱤ ᱟᱪᱪᱷᱟ ᱟᱨ ᱢᱤᱫᱴᱟᱝ ᱠᱩᱠᱞᱤ ᱟᱢ ᱴᱷᱮ ᱤᱧ ᱫᱚᱦᱚᱭᱮᱫᱟ ᱦᱮᱸᱥᱮ᱾
ᱦᱮᱸ ᱞᱟᱹᱭ ᱢᱮ᱾
ᱩ. ᱱᱚᱜ-ᱚᱭ ᱡᱮ ᱞᱟᱹᱭᱟᱠᱚ ᱚᱸ ᱧᱮᱞ ᱵᱟᱲᱟᱳ ᱠᱟᱫᱟᱹᱧ ᱤᱧᱦᱚᱸ ᱡᱮ ᱡᱩᱫᱤ ᱩᱱᱤ ᱢᱤᱫᱴᱤᱡ ᱚᱸ ᱜᱤᱫᱽᱨᱟᱹᱭᱣ ᱯᱚᱦᱚᱢ ᱟᱦᱟ ᱟᱦᱟ ᱡᱟᱦᱟᱸ ᱠᱚ ᱞᱟᱹᱭᱟ ᱟᱦᱟ ᱥᱮ ᱵᱚᱛᱚᱨᱚᱜᱼᱟ ᱟᱫᱚ ᱱᱚᱣᱟ ᱡᱩᱫᱤᱢ ᱚᱝ ᱡᱷᱟᱲᱮᱭᱟ ᱛᱟᱦᱞᱮ ᱵᱮᱥᱚᱜᱼᱟ᱾ ᱟᱫᱚ ᱱᱚᱣᱟ ᱫᱚ ᱢᱟᱱᱮ ᱪᱮᱫ ᱞᱮᱠᱟ ᱛᱮ ᱟᱨᱠᱤ ᱦᱩᱭᱩᱜᱭ ᱠᱟᱱᱟ? ᱟᱨᱠᱤ ᱵᱟᱹᱧ ᱵᱩᱡ ᱫᱟᱲᱮᱭᱟᱜᱟ᱾
ᱱᱚᱣᱟ ᱛᱟᱭᱚᱢ ᱨᱮᱦᱚᱸ ᱟᱰᱤ ᱢᱟᱨᱟᱝ ᱮᱸ ᱪᱮᱫ ᱠᱚ ᱞᱟᱹᱭᱟ ᱱᱚᱣᱟ ᱠᱚ ᱤᱫᱤ ᱠᱟᱛᱮᱜ ᱩᱱᱟᱹᱜ ᱵᱟᱲᱟᱭ ᱵᱟᱹᱱᱩᱜ ᱛᱤᱧᱟᱹ᱾ ᱢᱮᱱᱠᱷᱟᱱ ᱦᱚᱭᱛᱚ ᱱᱚᱣᱟ ᱠᱚᱫᱚ ᱠᱟᱹᱢᱤ ᱜᱮᱭᱟ ᱡᱟᱹᱱᱤᱡ ᱞᱟᱦᱟ ᱠᱷᱚᱱ ᱠᱚᱨᱟᱣ ᱟᱹᱜᱩ ᱠᱟᱫᱟ ᱠᱚ ᱯᱟᱹᱦᱤᱞ ᱦᱟᱯᱲᱟᱢ ᱠᱚ᱾ ᱦᱮ ᱥᱮ ᱟᱨ ᱜᱤᱫᱽᱨᱟᱹ ᱠᱚᱦᱚᱸ ᱤᱫᱤ ᱠᱚᱣᱟ ᱠᱚ ᱟᱥᱟ ᱠᱟᱛᱮ ᱧᱮᱞ ᱠᱟᱹᱫᱟᱹᱧ ᱟᱹᱰᱤ ᱜᱟᱭ ᱜᱮ᱾ ᱯᱟᱹᱛᱭᱟᱹᱣ ᱦᱚᱸ ᱢᱮᱱᱟᱜ ᱛᱟᱠᱚᱣᱟ᱾ ᱦᱩᱭᱩᱜ ᱜᱮᱭᱟ ᱦᱚᱭᱛᱳ ᱠᱟᱹᱢᱤ ᱠᱚ ᱡᱟᱦᱟᱱᱟᱜ ᱜᱮ᱾ ᱵᱚᱸᱜᱟ ᱵᱩᱨᱩ ᱠᱚ ᱢᱮᱱᱟᱜ ᱠᱚᱣᱟ ᱛᱚ᱾ ᱟᱨ ᱤᱧ ᱴᱷᱮᱱ ᱚᱱᱟ ᱤᱫᱤ ᱠᱟᱛᱮ ᱩᱱᱟᱹᱜ ᱵᱷᱟᱰᱟᱭ ᱵᱟᱹᱱᱩᱜᱼᱟ᱾ ᱱᱤᱛᱚᱜ ᱫᱚ ᱮᱴᱟᱜ ᱡᱟᱦᱟᱱ ᱠᱩᱞᱤᱧ ᱢᱮ?
ᱦᱩᱸ ᱟᱨ ᱪᱮᱫᱠᱚ ᱞᱟᱹᱭᱟ᱾ ᱟᱢ ᱫᱚ ᱢᱟᱱᱮ ᱟᱲᱟᱜ ᱥᱟᱠᱟᱢ ᱵᱟᱹᱲᱛᱤ ᱡᱚᱢᱮᱢ ᱠᱩᱥᱤᱭᱟᱜᱼᱟ ᱥᱮ ᱡᱤᱞ, ᱦᱟᱹᱠᱩ, ᱥᱮ ᱫᱟᱹᱞ, ᱢᱟᱱᱮ ᱚᱱᱠᱟᱱᱟᱜ ᱡᱤᱱᱤᱥ ᱩᱱ ᱠᱚ?
ᱤᱧ ᱫᱚ ᱱᱟᱦᱟᱜ ᱡᱚᱢᱟᱜ ᱫᱚ ᱡᱤᱞ ᱠᱚᱜᱤᱧ ᱠᱩᱥᱤᱭᱟᱜᱼᱟ ᱡᱮᱞ ᱦᱟᱹᱠᱩ ᱜᱮ᱾ ᱟᱨ ᱟᱲᱟᱜ ᱥᱟᱠᱟᱢ ᱫᱚ ᱠᱟᱹᱢᱤ ᱨᱮ ᱢᱮᱱᱟᱜ-ᱟ ᱟᱵᱚᱣᱟᱜ ᱦᱚᱲᱢᱚ ᱨᱮ ᱱᱟ ᱞᱮᱠᱟᱱ ᱠᱟᱹᱢᱤᱨᱮ ᱞᱟᱜᱟᱜᱼᱟ ᱛᱚ᱾ ᱚᱱᱟ ᱦᱚᱛᱮᱡ ᱛᱮ ᱵᱟᱝ ᱠᱩᱥᱤᱭᱟᱜ ᱨᱮᱦᱚᱸ ᱚᱱᱟ ᱠᱚᱫᱚᱧ ᱡᱚᱢ ᱜᱮᱭᱟ᱾ ᱟᱢ ᱫᱚ ᱪᱮᱫ ᱞᱮᱠᱟ ᱛᱟᱦᱚᱞᱮ?
ᱦᱮᱸ ᱤᱧᱫᱚ ᱡᱤᱞ ᱦᱟᱹᱠᱳ, ᱪᱮᱛᱟᱱ ᱨᱮᱫᱚ ᱩᱱᱟᱹᱜ ᱟᱸ ᱵᱟᱹᱧ ᱠᱩᱥᱤᱭᱟᱜ ᱜᱮᱭᱟ ᱟᱨᱠᱤ ᱚᱱᱟ ᱠᱚᱫᱚ, ᱤᱧ ᱫᱚ ᱵᱟᱹᱲᱛᱤ ᱟᱸ ᱫᱟᱜ ᱢᱟᱹᱲᱤ ᱫᱟᱠᱟ ᱥᱟᱶ ᱛᱮ ᱟᱲᱟᱜ ᱵᱷᱟᱹᱡᱤ ᱥᱮ ᱮᱢᱱᱤ ᱨᱮᱦᱚᱸ ᱟᱲᱟᱜ ᱠᱚ ᱡᱚᱢ ᱫᱚ, ᱢᱟᱱᱮᱢ ᱠᱩᱥᱤᱭᱟᱜ ᱜᱤᱭᱟᱹᱧ᱾
ᱚᱠᱟᱴᱟᱜ ᱡᱚᱢ ᱞᱟᱹᱠᱛᱤ? ᱠᱟᱱᱟᱢ।
ᱤᱧ ᱢᱚᱱᱮᱭᱟᱻ ᱦᱚᱲᱢᱚ ᱛᱟᱦᱮᱱ ᱞᱟᱹᱜᱤᱫ ᱛᱮ, ᱡᱟᱦᱟᱸ ᱫᱚ ᱡᱤᱞ ᱦᱟᱹᱠᱩ ᱢᱟ ᱟᱵᱚ ᱚᱲᱟᱜ ᱨᱮᱢᱟ ᱵᱟᱝ ᱼᱼ ᱛᱟᱦᱮᱱ। ᱚᱱᱟ ᱢᱟ ᱠᱤᱨᱤᱧ ᱦᱳᱭᱳᱜ। ᱟᱨ ᱟᱲᱟᱜ ᱥᱟᱠᱟᱢ ᱫᱚ, ᱟᱵᱚ ᱜᱳᱴᱟ ᱜᱮᱵᱚᱱ ᱧᱮᱞᱟ। ᱵᱟᱹᱭᱦᱟᱹᱲ, ᱵᱟᱲᱜᱮ ᱠᱚᱨᱮᱜ ᱜᱚᱴᱟ ᱜᱮ। ᱮᱸ ᱟᱲᱟᱜ ᱥᱟᱠᱟᱢ ᱠᱚᱜᱼᱟ। ᱛᱟᱦᱟᱞᱮ ᱤᱧ ᱫᱩᱧ ᱢᱮᱱᱟ ᱡᱮ ᱠᱚᱢ ᱠᱷᱚᱨᱪᱟ ᱛᱮ ᱱᱟᱯᱟᱭ ᱡᱚᱢᱟᱜ ᱫᱚ, ᱦᱳᱭᱳᱜ ᱠᱟᱱᱟ ᱟᱲᱟᱜ ᱥᱟᱠᱟᱢ ᱜᱮ।
ᱪᱷᱮ ᱟᱹᱰᱤ ᱱᱟᱯᱟᱭ᱾ ᱡᱚᱛᱷᱟᱛ ᱠᱟᱛᱷᱟ ᱜᱮᱢ ᱞᱟᱹᱭ ᱠᱟᱫᱟ। ᱟᱭᱢᱟ-ᱟᱭᱢᱟ ᱥᱟᱨᱦᱟᱣ। ᱛᱟᱨᱯᱚᱨᱮ ᱼᱼ ᱱᱚᱝᱠᱟ ᱦᱚᱸ, ᱤᱧ ᱫᱩᱧ ᱢᱮᱱᱟ ᱵᱟᱱᱟᱨ ᱜᱮ ᱡᱚᱢ ᱞᱟᱹᱠᱛᱤ ᱠᱟᱱᱟ। ᱱᱟᱱᱟ ᱞᱮᱠᱟᱱ ᱟᱵᱚ ᱦᱚᱲᱢᱚ ᱨᱮ ᱮᱻ ᱡᱤᱱᱤᱥ ᱠᱚ ᱞᱟᱜᱟᱜ ᱛᱟᱵᱚᱱᱟ। ᱡᱟᱦᱟᱸ ᱫᱚ ᱥᱩᱫᱩ ᱟᱲᱟᱜ ᱛᱮᱫᱚ ᱵᱟᱝ ᱼᱼ ᱧᱟᱢᱚᱜᱼᱟ। ᱦᱮᱸ ᱥᱮ? ᱮᱸ ᱛᱟᱨᱯᱚᱨᱮ ᱼᱼ ᱤᱧ ᱫᱤᱧ ᱞᱟᱹᱭᱟ, ᱵᱟᱱᱟᱨ ᱜᱮ ᱢᱮᱱᱴᱮᱱ ᱠᱟᱛᱮᱜ ᱡᱚᱢ ᱦᱳᱭᱳᱜᱼᱟ। ᱛᱩᱞᱟᱹᱡᱚᱠᱷᱟ ᱠᱟᱛᱮᱫ ᱫᱚ ᱵᱟᱝ। ᱪᱮᱫ ᱠᱚ ᱞᱟᱹᱭᱟ ᱥᱟᱱᱛᱟᱲ ᱛᱮᱫᱚ ᱪᱮᱫ ᱞᱟᱹᱭ ᱜᱟᱱᱚᱜᱼᱟ ᱚᱱᱟ ᱫᱚ? ᱡᱮ ᱵᱟᱱᱟᱨ ᱜᱮ ᱼᱼ ᱥᱚᱢᱟᱱ ᱥᱚᱢᱟᱱ ᱡᱚᱢ ᱦᱳᱭᱳᱜᱼᱟ। ᱦᱚᱲᱢᱚ ᱞᱟᱹᱜᱤᱫ ᱵᱟᱱᱟᱨ ᱜᱮ ᱞᱟᱹᱠᱛᱤ ᱠᱟᱱᱟ। ᱟᱨ ᱵᱟᱱᱟᱨ ᱜᱮ ᱡᱚᱢ ᱼᱼ ᱦᱳᱭᱳᱜᱼᱟ। ᱥᱮ ᱪᱮᱜᱼᱮᱢ ᱞᱟᱹᱭᱟ ᱟᱢ?
ᱦᱮᱸ ᱵᱟᱱᱟᱨ ᱜᱮ ᱡᱚᱢ ᱦᱳᱭᱳᱜᱼᱟ। ᱟᱫᱚ ᱢᱟᱱᱮ ᱡᱟᱦᱟᱸ ᱢᱟᱱᱮ ᱟᱛᱳ ᱴᱚᱞᱟ ᱨᱮ ᱧᱟᱢᱚᱜᱼᱟ ᱟᱨᱠᱤ। ᱟᱸ ᱵᱟᱝ ᱠᱷᱚᱨᱪᱟ ᱛᱮ। ᱥᱮ ᱠᱟᱹᱣᱰᱤ ᱵᱟᱝ ᱞᱟᱜᱟᱣ ᱠᱟᱛᱮ ᱡᱟᱸᱦᱟ ᱵᱚᱱ ᱧᱟᱢ ᱫᱟ। ᱚᱱᱟ ᱠᱚᱫᱚ ᱼᱼ ᱟᱲᱟᱜ ᱥᱟᱠᱟᱢ ᱚᱱᱟ ᱫᱚ ᱠᱟᱹᱣᱰᱤ ᱞᱟᱜᱟᱜ ᱛᱟᱵᱚᱱᱟ। ᱚᱱᱟ ᱥᱟᱶᱛᱮ ᱟᱨ ᱪᱮᱫ ᱠᱚ ᱞᱟᱹᱭᱟ, ᱟᱯ ᱼᱼ ᱟᱯᱮᱥᱮᱫ ᱫᱟᱹᱞ ᱚᱱᱠᱟ ᱱᱟᱜ ᱡᱟᱦᱟᱱᱟᱜ ᱟᱸ ᱪᱟᱥ ᱟᱵᱟᱫ ᱠᱚ ᱦᱳᱭᱳᱜᱼᱟ ᱥᱮ ᱵᱟᱝ?
ᱫᱟᱹᱞ ᱫᱚ ᱼᱼ ᱢᱟᱥᱨᱤ ᱫᱟᱹᱞ ᱦᱳᱭᱳᱜ ᱛᱟᱦᱮᱸᱱ, ᱢᱤᱫᱴᱮᱱ ᱚᱠᱛᱚ ᱨᱮ, ᱚᱱᱟ ᱨᱮᱭᱟᱲ ᱫᱤᱱ। ᱡᱚᱠᱷᱚᱱ ᱟᱹᱞᱩ ᱠᱚ ᱪᱟᱥ ᱟᱠᱚ। ᱟᱹᱰᱤ ᱠᱚᱢ ᱦᱚᱲ ᱜᱮᱠᱚ ᱪᱟᱥ ᱛᱟᱦᱮ, ᱢᱮᱱᱠᱷᱟᱱ ᱱᱮᱛᱟᱨ ᱚᱠᱛᱚ ᱨᱮ ᱼᱼ ᱪᱟᱥ ᱚᱱᱟ ᱵᱟᱝ ᱦᱳᱭᱳᱜ ᱠᱟᱱᱟ, ᱴᱷᱤᱠ ᱥᱟᱺᱦᱤᱡ। ᱦᱚᱭᱛᱚ ᱼᱼ ᱮᱸᱻ ᱫᱟᱹᱞ ᱵᱟᱝ ᱦᱳᱭᱳᱜ ᱠᱟᱱᱛᱮ, ᱵᱟᱝᱠᱚ ᱪᱟᱥ ᱼᱼ ᱫᱟ ᱡᱟᱹᱱᱤᱡ। ᱟᱫᱚ ᱱᱤᱛᱚᱜ ᱫᱚ ᱼᱼ ᱛᱚ ᱢᱤᱫ ᱵᱟᱨ ᱚᱲᱟᱜ ᱫᱚᱠᱚ ᱪᱟᱥ ᱜᱮᱭᱟ। ᱟᱯᱮᱥᱮᱫ?
ᱦᱮᱸ ᱟᱞᱮ ᱥᱮᱫ ᱦᱚᱸ, ᱢᱟᱱᱮ ᱼᱼ ᱧᱮᱞ ᱠᱟᱜ ᱛᱟᱦᱮᱱᱤᱧ ᱪᱷᱚᱞᱟ ᱠᱚ, ᱨᱚᱦᱚᱭ ᱛᱟᱦᱮᱱᱟ ᱟᱨ ᱢᱟᱥᱨᱤ। ᱟᱫᱚ ᱼᱼ ᱛᱮᱦᱮᱧ ᱜᱟᱯᱟ ᱫᱚᱧ ᱧᱮᱞᱫᱟ ᱚᱱᱟ ᱦᱚᱸ ᱵᱟᱝᱠᱚ ᱨᱚᱦᱚᱭᱮᱫᱟ। ᱟᱨ ᱦᱚᱧ ᱧᱮᱞ ᱵᱟᱲᱟᱣ ᱠᱟᱫᱟ ᱼᱼ ᱚᱱᱮ ᱡᱟᱦᱟᱸ ᱨᱟᱢᱲᱟ ᱵᱟᱝᱠᱚ ᱞᱟᱹᱭᱟ?
ᱦᱮᱸ।
ᱨᱟᱦᱮᱲ ᱨᱟᱢᱲᱟ, ᱚᱱᱟ ᱠᱚᱦᱚᱧ ᱧᱮᱞ ᱠᱟᱫᱟ ᱠᱚ। ᱟᱸ ᱮᱨ ᱛᱟᱦᱮᱸᱜ ᱠᱚ ᱟᱲᱮ ᱠᱚᱨᱮ ᱟᱨᱠᱤ। ᱟᱫᱚ ᱛᱮᱦᱮᱧ ᱜᱟᱯᱟ ᱫᱚ, ᱚᱱᱟ ᱠᱚᱦᱚᱸ ᱠᱚᱢ ᱪᱟᱵᱟᱣ ᱠᱟᱱᱟ।
ᱱᱚᱣᱟ ᱠᱚᱫᱚ ᱟᱹᱰᱤ ᱞᱟᱹᱠᱛᱤᱭᱟᱱᱟᱜ ᱡᱚᱢᱟᱜ ᱠᱟᱱᱟ, ᱱᱚᱣᱟ ᱠᱚ ᱛᱮᱫᱚ ᱫᱟᱲᱮ ᱠᱚ ᱟᱹᱰᱤ ᱰᱷᱮᱨᱚᱜᱼᱟ᱾ ᱞᱟᱦᱟᱛᱮᱱ ᱦᱚᱲ ᱚᱱᱟ ᱛᱮᱜᱮ ᱟᱹᱰᱤ ᱠᱮᱴᱮᱡ ᱠᱮᱴᱮᱡ ᱠᱚ ᱛᱟᱦᱮᱸᱜ ᱠᱟᱱᱟ᱾ ᱚᱝ ᱛᱟᱦᱮᱸᱜ ᱠᱟᱱᱟ᱾ ᱟᱨ ᱵᱟᱧᱪᱟᱣ ᱦᱚᱸ ᱟᱹᱰᱤ ᱫᱤᱱ ᱠᱚ ᱛᱟᱦᱮᱱ ᱛᱟᱦᱮᱸᱱ ᱱᱚᱣᱟ ᱠᱚ ᱡᱚᱢᱟᱜ ᱠᱷᱟᱹᱛᱤᱨ ᱛᱮ᱾ ᱟᱵᱚ ᱱᱮᱛᱟᱨ ᱨᱮᱱ ᱦᱚᱲ ᱜᱮ ᱱᱚᱣᱟ ᱠᱚ ᱵᱟᱝᱠᱚ ᱡᱚᱢᱫᱟ, ᱡᱟᱦᱟᱸ ᱫᱚᱼᱼ ᱠᱷᱟᱹᱛᱤᱨ ᱦᱚᱸ ᱵᱟᱧᱪᱟᱣ ᱦᱚᱸᱵᱚᱱ ᱛᱟᱦᱮᱱ ᱠᱟᱱᱟ। ᱟᱨ ᱱᱟᱱᱟ ᱞᱮᱠᱟᱱ ᱨᱳᱜᱽ ᱟᱡᱟᱨ ᱠᱚ ᱦᱩᱭᱩᱜ ᱠᱟᱱᱟ। ᱦᱮᱸ ᱥᱮ?
ᱟᱵᱚ ᱵᱚᱱ ᱧᱮᱞ ᱫᱟᱲᱮᱜ, ᱟᱵᱚ ᱵᱚᱱ ᱧᱮᱞ ᱫᱟᱲᱮᱜ ᱟᱱ ᱦᱩᱸ᱾
ᱡᱚᱱᱚᱲᱟ ᱪᱟᱥ ᱤᱫᱤ ᱠᱟᱛᱮ ᱡᱟᱦᱟᱱᱟᱜ ᱵᱟᱰᱟᱭ ᱢᱮᱱᱟᱜᱼᱟ ᱟᱢ ᱴᱷᱮᱱ? ᱡᱚᱱᱟᱲᱟ ᱯᱮ ᱪᱟᱥ ᱜᱮᱭᱟ ᱟᱯᱮᱥᱮᱜ?
ᱦᱮᱸ, ᱟᱞᱮ ᱥᱮᱫ ᱠᱚ ᱪᱟᱥ ᱜᱮᱭᱟ ᱢᱤᱫᱴᱤᱡ ᱵᱟᱨᱭᱟ ᱟᱨᱠᱤ। ᱟᱸ ᱫᱚᱢᱮ ᱫᱚ ᱵᱟᱝᱠᱚ ᱪᱟᱥᱟ। ᱢᱟᱱᱮ ᱚᱝᱠᱟᱱᱟᱜ ᱫᱟᱜ ᱡᱟᱭᱜᱟ ᱠᱚᱦᱚᱸ ᱵᱟᱹᱱᱩᱜ ᱛᱟᱞᱮᱭᱟ। ᱡᱮ ᱡᱟᱦᱟᱸ ᱨᱮ ᱪᱟᱥ ᱠᱟᱛᱮᱜ ᱥᱩᱫᱩ ᱪᱟᱥ ᱞᱮᱠᱷᱟᱡ ᱛᱚ ᱵᱟᱝ ᱦᱳᱭᱳᱜᱼᱟ ᱚᱱᱟᱦᱚ ᱫᱟᱜ ᱠᱚ ᱮᱢᱟᱜ ᱦᱩᱭᱩᱜᱼᱟ ᱟᱫᱚ ᱚᱱᱠᱟᱱᱟᱜ ᱫᱟᱜ ᱡᱟᱭᱜᱟ ᱵᱟᱹᱱᱩᱜ ᱛᱟᱞᱮᱭᱟ ᱟᱨᱠᱤ।
ᱟᱪᱪᱷᱟ ᱟᱹᱰᱤ ᱱᱟᱯᱟᱭ ᱠᱟᱛᱷᱟ। ᱮ ᱡᱟᱭᱜᱟ ᱵᱟᱹᱱᱩᱜᱼᱟ ᱱᱚᱝᱠᱟ ᱡᱚᱸᱰᱨᱟ ᱫᱚ ᱟᱹᱜᱩ ᱦᱚᱸ
ᱦᱮᱸ ᱜᱩᱦᱩᱢ ᱦᱚᱸᱠᱚ ᱪᱟᱥ ᱵᱟᱲᱟᱭ ᱜᱮᱭᱟ
ᱟᱯᱮ ᱯᱮ ᱪᱟᱥ ᱜᱮᱭᱟ?
ᱵᱟᱝ ᱵᱟᱝ ᱟᱞᱮ ᱫᱚ ᱵᱟᱞᱮ ᱪᱟᱥ ᱵᱟᱲᱟᱭ ᱜᱮᱭᱟ।
ᱜᱩᱦᱩᱢ ᱢᱤᱜ ᱚᱠᱛᱮ ᱟᱞᱮᱥᱮᱜ ᱜᱩᱦᱩᱢ ᱪᱟᱥ ᱟᱹᱰᱤ ᱡᱟᱹᱥᱛᱤ ᱦᱩᱭᱩᱜ ᱛᱟᱦᱮᱸᱜ ᱟᱨ ᱜᱩᱦᱩᱢ ᱨᱮᱭᱟᱜ ᱫᱟᱠᱟ ᱟᱦᱚ ᱟᱫᱚ ᱱᱮᱛᱟᱨ ᱵᱟᱝ ᱠᱤᱱᱛᱩ ᱥᱤᱵᱤᱞ ᱜᱤᱱ ᱵᱩᱡ ᱛᱟᱦᱮᱸᱜ ᱜᱩᱦᱩᱢ ᱫᱚ ᱵᱤᱥᱮᱥ ᱡᱟᱹᱥᱛᱤ ᱠᱟᱭᱛᱮ ᱫᱟᱜ ᱢᱟᱲᱤ ᱠᱚ ᱵᱮᱱᱟᱣ ᱛᱟᱦᱮᱸᱜ ᱚᱱᱟ ᱨᱮᱭᱟᱜ